ᱚᱱᱟ
ᱦᱮᱸ ᱦᱮᱸ, ᱟᱸᱡᱚᱢᱚᱜ ᱠᱟᱱ ᱜᱮᱭᱟ ᱾ ᱟᱹᱰᱤ ᱱᱟᱯᱟᱭ, ᱟᱫᱚ? ᱟᱹᱰᱤᱻ ᱥ ᱜᱟᱞᱢᱟᱨᱟᱣ ᱟᱹᱰᱤ ᱱᱟᱯᱟᱭ ᱦᱩᱭᱩᱜ ᱠᱟᱱᱟ ᱾ ᱟᱨ ᱜᱟᱞᱢᱟᱨᱟᱣ, ᱜᱟᱞᱢᱟᱨᱟᱣ ᱛᱮ ᱮᱠᱟᱞ ᱚᱠᱛᱚ ᱠᱚᱦᱚᱸ, ᱵᱟᱝ ᱵᱩᱡᱷᱟᱹᱜ ᱠᱟᱱᱟ ᱾ ᱟᱹᱰᱤ ᱩᱥᱟᱹᱨᱟ ᱛᱤᱱ ᱠᱚᱨᱮ ᱪᱚᱝ, ᱢᱩᱪᱟᱹᱫ ᱜᱚᱫᱚᱜ ᱠᱟᱱᱟ ᱾
ᱦᱳᱭ ᱦᱳᱭ, ᱟᱹᱞᱤᱧ ᱦᱚᱸ ᱵᱟᱹᱞᱤᱧ ᱵᱩᱡᱷᱟᱹᱣ ᱫᱟᱲᱭᱟᱜ ᱛᱚ, ᱡᱟᱦᱟᱸ, ᱚᱠᱟ ᱴᱷᱮᱱ ᱞᱤᱧ ᱵᱟᱹᱜᱤᱭᱟᱜ ᱠᱟᱱᱟ ᱾ ᱵᱷᱩᱢᱨᱩ ᱵᱟᱝ?
ᱦᱮᱸ, ᱵᱷᱩᱸᱰᱨᱩ ᱦᱟᱸ, ᱵᱮᱱ ᱞᱟᱹᱭᱮᱜ ᱠᱟᱱᱟ ᱛᱟᱦᱮᱱᱟ ᱾ ᱟᱫᱚ ᱚᱱᱟ ᱵᱟᱨᱮ ᱛᱮ ᱦᱚᱸ, ᱢᱤᱫ ᱵᱟᱨ ᱠᱟᱛᱷᱟᱸ ᱦᱟᱸᱜ ᱫᱚᱦᱚᱭ ᱵᱮᱱ ᱾
ᱦᱳᱭ ᱾ ᱵᱷᱩᱸᱰᱨᱩ ᱫᱚ, ᱟᱞᱮ ᱱᱚᱣᱟ ᱵᱩᱨᱩ ᱫᱤᱥᱚᱢ ᱫᱚ, ᱟᱹᱰᱤ ᱡᱟᱹᱥᱛᱤ ᱜᱮ ᱛᱟᱦᱮᱱᱟ ᱾ ᱚᱱᱟ ᱫᱚ ᱰᱷᱮᱨ ᱥᱩᱞ ᱫᱚ ᱵᱟᱭ ᱫᱮᱨᱮᱜᱼᱟ ᱾ ᱦᱩᱰᱤᱧ ᱦᱩᱰᱤᱧ ᱫᱟᱨᱮᱜᱼᱟ ᱾ ᱞᱟᱜᱽ-ᱵᱷᱟᱜᱽ ᱫᱚᱥ ᱯᱷᱩᱴ ᱦᱚ, ᱸ ᱵᱟᱝ ᱜᱟᱱᱚᱜᱼᱟ ᱾ ᱳ ᱩᱭ ᱮᱱᱦᱮᱸ ᱫᱚᱥ ᱯᱷᱩᱴ ᱤᱱᱠᱟᱹ ᱫᱟᱨᱮᱜᱼᱟ ᱾ ᱟᱨ ᱠᱤ ᱚᱱᱟ ᱵᱩᱨᱩ ᱨᱮ ᱾ ᱛᱟᱨ ᱯᱚᱨ, ᱱᱚᱜ ᱱᱚᱣᱟ ᱦᱟᱜ ᱟᱥᱟᱲ ᱥᱚᱨᱟᱵᱚᱱ ᱟᱥᱟᱲ ᱥᱚᱨᱟᱵᱚᱱ ᱵᱚᱸᱜᱟ ᱵᱤᱞᱤᱜ-ᱟ ᱟᱨ ᱡᱮᱜ ᱡᱟᱥᱛᱤ ᱡᱟᱹᱯᱩᱫ ᱵᱟᱲᱟ ᱞᱮᱠᱷᱟᱱ ᱚᱱᱟ ᱨᱮᱱᱟᱜ ᱥᱤᱡᱤᱱ ᱦᱩᱭᱩᱜᱼᱟ ᱵᱤᱞᱤᱜᱼᱟ ᱟᱨ ᱚᱱᱟ ᱫᱚ ᱜᱚᱝ ᱠᱮᱟᱱᱟ ᱵᱷᱤᱛᱤᱨ ᱨᱮ ᱟᱨ ᱪᱮᱛᱟᱱ ᱨᱮᱫᱚ ᱟᱹᱰᱤ ᱦᱟᱨᱰ ᱜᱤ ᱠᱮᱴᱮᱡ ᱜᱮ ᱛᱟᱦᱮᱱᱟ ᱪᱮᱛᱟᱱ ᱫᱚ ᱟ ᱵᱷᱤᱛᱤᱨ ᱨᱮ ᱟᱹᱰᱤ ᱮᱜ ᱦᱮᱲᱮᱢ ᱥᱟᱦᱤᱡ ᱚᱱᱟ ᱡᱤᱞᱤ ᱠᱚ ᱞᱮᱠᱟ ᱵᱟᱝ ᱦᱳᱭ ᱚᱱᱟ ᱡᱮᱞᱤ ᱠᱚ ᱞᱮ ᱠᱟ ᱟᱪᱟᱨ ᱞᱮᱠᱟ ᱟᱨ ᱠᱟᱞᱟᱨ ᱚᱱᱠᱟᱱᱟᱜ ᱚᱰᱳᱠᱚᱜᱼᱟ ᱟᱨ ᱚᱱᱟ ᱡᱚᱢ ᱞᱮᱠᱷᱟᱱ ᱫᱚ ᱟᱹᱰᱤ ᱢᱚᱡᱽ ᱵᱩᱡᱷᱟᱹᱜᱼᱟ᱾
ᱟᱪᱪᱷᱟ ᱟᱹᱰᱤ ᱱᱟᱯᱟᱭ ᱵᱮᱱ ᱞᱟᱹᱭ ᱠᱮᱜᱼᱟ ᱟᱫᱚ ᱟᱹᱞᱤᱧ ᱫᱚ ᱦᱟᱜ ᱵᱟᱹᱞᱤᱧ ᱡᱚᱢ ᱞᱮᱟᱜᱟᱣ ᱠᱟᱜ-ᱟ ᱱᱤᱛ ᱦᱟᱹᱵᱤᱡ ᱥᱮ ᱧᱮᱞ ᱦᱚᱸ ᱚᱱᱠᱟ ᱵᱟᱹᱱᱩᱜᱼᱟ᱾ ᱟᱫᱚ ᱟᱫᱚ ᱛᱚᱵᱮ ᱪᱮᱫ ᱠᱚ ᱢᱮᱱᱟ ᱟᱞᱮ ᱥᱮᱫ ᱦᱚᱸ ᱚᱱᱟ ᱟᱭᱢᱟ ᱞᱮᱠᱟᱱᱟᱜ ᱚᱱᱠᱟ ᱡᱚ ᱢᱮᱱᱟᱜ ᱠᱟᱫᱟ ᱡᱮᱥᱮ ᱟᱞᱮ ᱥᱮᱫ ᱮᱢ ᱧᱮᱞᱟ ᱛᱚ ᱚᱱᱟ ᱦᱩᱲᱩ ᱦᱟ ᱜᱮᱫ ᱥᱚᱢᱚᱭ ᱚᱱᱟ ᱠᱩᱲᱤᱨᱟᱢᱟ ᱠᱚ ᱟᱹᱰᱤ ᱡᱟᱹᱥᱛᱤ ᱧᱟᱢᱚᱜᱼᱟ᱾ ᱛᱚ ᱚᱱᱟ ᱠᱩᱰᱤᱜᱨᱟᱢᱟ ᱵᱮᱱ ᱡᱚᱢ ᱞᱮᱟᱜᱟᱣ ᱠᱟᱜᱼᱟ ᱥᱮ ᱵᱟᱝ?
ᱦᱳᱭ ᱦᱳᱭ ᱚᱱᱟ ᱫᱚ ᱟᱹᱰᱤ ᱡᱚᱢ ᱟᱠᱟᱫ ᱜᱮᱭᱟᱞᱤᱧᱟ ᱟᱹᱰᱤ ᱟᱞᱮ ᱥᱮᱱ ᱦᱚᱸ ᱡᱟᱹᱥᱛᱤ ᱜᱮ ᱢᱮᱱᱟᱜᱼᱟ ᱠᱩᱲᱤ ᱨᱟᱢᱟ ᱦᱚᱸ ᱚᱱᱟ ᱫᱚ ᱴᱚᱠ ᱴᱚᱠ ᱦᱮᱲᱮᱢ ᱪᱮᱦᱨᱟ ᱥᱟᱦᱤᱡ ᱵᱩᱡᱷᱟᱹᱜᱟ ᱥᱮ
ᱦᱮᱸ ᱦᱮᱲᱮᱢ ᱦᱮᱲᱮᱢ ᱵᱩᱡᱷᱟᱹᱜᱼᱟ ᱟᱫᱚᱧ ᱫᱤᱥᱟᱹ ᱫᱟ ᱡᱚᱠᱷᱚᱱ ᱦᱟᱸᱜ ᱦᱮᱸ ᱢᱤᱫᱴᱟᱝ ᱚᱱᱠᱟᱧ ᱫᱤᱥᱟᱹᱭᱫᱟ ᱡᱮ ᱟᱞᱮᱭᱟᱜ ᱠᱷᱮᱛ ᱴᱷᱮᱡ ᱜᱮ ᱚᱱᱟ ᱫᱚ ᱫᱟᱨᱮ ᱢᱮᱱᱟᱜ ᱠᱟᱫᱟ᱾ ᱟᱫᱚ ᱚᱱᱟ ᱫᱚ ᱚᱱᱠᱟᱱ ᱡᱟᱜᱟ ᱨᱮ ᱢᱮᱱᱟᱜ ᱠᱟᱫᱟ ᱡᱮ ᱠᱷᱮᱛ ᱠᱷᱚᱱ ᱜᱮ ᱧᱮᱞ ᱧᱟᱢᱚᱜᱼᱟ ᱦᱟᱱᱟ ᱟᱹᱲᱮ ᱠᱷᱚᱡ ᱫᱚ ᱵᱟᱢ ᱧᱮᱞ ᱧᱟᱢᱟ ᱟᱫᱚ ᱚᱱᱠᱟᱱ ᱡᱟᱭᱜᱟ ᱨᱮ ᱢᱮᱱᱟᱜ ᱠᱟᱫᱟ ᱛᱚ ᱚᱱᱟ ᱛᱮ ᱵᱚᱪᱷᱚᱨ ᱵᱚᱪᱷᱚᱨᱧ ᱪᱟᱞᱟᱜᱼᱟ ᱚᱸᱰᱮ ᱦᱩᱲᱩᱧ ᱜᱮᱫᱟ ᱟᱫᱚ ᱚᱱᱟ ᱡᱚᱢ ᱦᱩᱭᱩᱜᱼᱟ ᱛᱚ ᱟᱹᱰᱤ ᱱᱟᱯ ᱵᱩᱡᱷᱟᱹᱜ ᱠᱟᱱ ᱛᱟᱦᱮᱱᱟ ᱫᱤᱱᱟᱹᱢ ᱦᱤᱞᱳᱜ ᱚᱸᱰᱮ ᱪᱟᱞᱟᱜ ᱢᱮ ᱵᱤᱞᱤ ᱡᱟᱣᱨᱟ ᱠᱚ ᱡᱚᱢ ᱦᱚᱨᱟᱭ ᱢᱮ ᱛᱚ ᱟᱢ ᱚᱠᱟ ᱵᱟᱢ ᱡᱚᱢ ᱞᱮᱟᱜᱟᱣ ᱠᱟᱜᱼᱟ ᱠᱩᱲᱤᱜ ᱨᱟᱢᱟ ᱠᱚ ᱵᱚᱞᱮ ᱚᱠᱟᱨᱨᱢ ᱡᱚᱢ ᱞᱮᱟᱜᱟᱣ ᱠᱟᱜ-ᱟ ᱚᱱᱟ ᱵᱟᱨᱮᱛᱮ ᱢᱤᱫ ᱵᱟᱨ ᱠᱟᱛᱷᱟ ᱦᱟᱸᱜ ᱫᱚᱦᱚᱭ ᱛᱟᱞᱟᱝ ᱢᱮ
ᱟᱞᱮ ᱫᱚ ᱱᱚᱛᱮ ᱫᱚ ᱱᱚ ᱱᱚᱣᱟ ᱡᱟᱦᱟᱸ ᱰᱟᱦᱟᱨ ᱫᱷᱟᱨᱮ ᱥᱮ ᱚᱱᱠᱟ ᱰᱟᱦᱟᱨ ᱫᱷᱟᱨᱮ ᱠᱚᱨᱮ ᱦᱚᱸ ᱛᱟᱦᱮᱱ ᱜᱮᱭᱟ ᱟᱨ ᱚᱱᱟ ᱵᱩᱨᱩ ᱠᱚᱨᱮ ᱚ ᱞᱟᱴᱟ ᱞᱟᱴᱟ ᱠᱚᱜᱼᱟ ᱟᱹᱰᱤ ᱡᱳᱨ ᱚᱱᱟ ᱫᱚ ᱞᱟᱴᱟᱜ ᱟᱛᱚ ᱠᱩᱲᱤ ᱨᱟᱢᱟ ᱫᱚ ᱟᱫᱚ ᱡᱟᱦᱟᱸ ᱚᱱᱟ ᱥᱩᱵᱩᱡ ᱥᱩᱵᱩᱡ ᱟᱜ ᱚᱱᱟ ᱫᱚ ᱞᱤᱞ ᱞᱤᱞ ᱟᱜ ᱚᱱᱟ ᱫᱚ ᱠᱟᱹᱴᱤᱡ ᱴᱚᱠ ᱧᱚᱜ ᱵᱩᱡᱷᱟᱹᱜ-ᱟ ᱟᱨ ᱡᱟᱦᱟᱸ ᱦᱮᱸᱫᱮ ᱦᱮᱸᱫᱮ ᱜᱮ ᱡᱟᱦᱟᱸ ᱵᱤᱞᱤᱜ ᱚᱱᱟᱜᱮ ᱢᱤᱫᱴᱤᱜ ᱢᱚᱡᱽ ᱫᱚ ᱵᱤᱞᱤᱜᱼᱟ
ᱦᱮᱸ ᱦᱮᱸᱫᱮᱭᱟᱜ ᱜᱮ ᱟᱹᱰᱤ ᱱᱟᱯᱟᱭ ᱵᱩᱡᱷᱟᱹᱜᱼᱟ ᱦᱮᱸ ᱟᱨ ᱚᱱᱟ ᱠᱟ ᱛᱷᱟ ᱦᱟᱸᱜ ᱞᱟᱹᱭ ᱛᱮᱧ ᱫᱤᱥᱟᱹ ᱠᱮᱫᱟ ᱢᱤᱫ ᱫᱷᱚᱢ ᱫᱤᱥᱟᱹᱭ ᱫᱟ ᱚᱱᱟ ᱠᱩᱲᱤ ᱨᱟᱢᱟ ᱫᱟᱨᱮ ᱫᱚ ᱥᱤᱫᱷᱟ ᱦᱟᱸᱜ ᱚᱱᱟ ᱫᱟᱨᱮ ᱨᱮᱜᱮ ᱫᱟᱨᱮ ᱚᱠᱟ ᱴᱷᱮᱱ ᱛᱟᱦᱮᱱᱟ ᱚᱸᱰᱮ ᱜᱮ ᱫᱟᱨᱮᱜᱼᱟ ᱜᱟᱡᱟᱲ ᱨᱮᱜᱮ ᱟᱞᱤᱧ ᱴᱷᱮᱱ ᱫᱚ ᱚᱱᱟ ᱛᱟᱞᱮ ᱫᱟᱨᱮ ᱨᱮᱜᱮ ᱫᱟᱨᱮ ᱠᱟᱱ ᱛᱟᱦᱮᱱᱟ ᱟᱫᱚ ᱪᱚᱴ ᱨᱮᱧ ᱧᱮᱞ ᱟᱹᱰᱤ ᱦᱮᱫᱮ ᱦᱮᱫᱮ ᱟᱨ ᱟᱭᱢᱟ ᱰᱷᱮᱨ ᱠᱚᱲᱟ ᱠᱚᱞᱮ ᱛᱟᱦᱮᱸ ᱠᱟᱱᱟ ᱟᱨ ᱠᱟᱲᱟ ᱜᱯᱤ ᱞᱮ ᱤᱫᱤ ᱟᱠᱟᱫ ᱠᱚ ᱛᱟᱦᱮᱱᱟ ᱟᱫᱚ ᱩᱱ ᱥᱚᱢᱚᱭᱧ ᱫᱤᱥᱟᱹᱭ ᱫᱟ ᱵᱚᱞᱮ ᱟᱯᱟᱱ ᱟᱹᱯᱤᱱ ᱫᱮᱡᱚᱜ ᱢᱮ ᱟᱨ ᱡᱚᱢ ᱢᱮ ᱟᱫᱚ ᱢᱤᱫᱴᱮᱡ ᱜᱤᱫᱽᱨᱟᱹ ᱫᱚ ᱫᱟᱭᱟᱜ ᱜᱮ ᱵᱤᱪᱟᱨᱟ ᱩᱱᱤ ᱫᱚ ᱵᱟᱭ ᱤᱭᱟᱹ ᱫᱟᱲᱮᱜ ᱠᱟᱱᱟ ᱟᱫᱚ ᱰᱟᱝ ᱮ ᱤᱫᱤ ᱠᱮᱫᱟ ᱟᱨ ᱯᱩᱨᱟᱹ ᱚᱱ ᱨᱩᱠᱩᱭᱮᱫᱟ ᱚᱱᱟ ᱫᱚ ᱯᱩᱨᱟᱹ ᱜᱟᱡᱟᱲ ᱨᱮ ᱥᱚᱜᱮ ᱪᱟᱵᱟᱭ ᱮᱱᱟ ᱟᱫᱚ ᱚᱠᱟᱨᱮ ᱵᱚᱞᱚᱜᱼᱟ ᱛᱟᱢᱛᱮ ᱚᱱᱟ ᱠᱩᱲᱤᱨᱢᱟ ᱡᱟᱹᱱᱩᱢ ᱫᱚ ᱚᱱᱟ ᱵᱷᱤᱛᱨᱤ ᱫᱚ ᱵᱚᱞᱮ ᱵᱚᱞᱚᱦᱚᱸ ᱟᱹᱰᱤ ᱢᱩᱥ ᱠᱷᱤᱞ ᱵᱚᱞᱮ ᱵᱟᱢ ᱵᱚᱞᱚ ᱫᱟᱲᱮᱭᱟᱜᱼᱟ ᱠᱷᱟᱹᱞᱤᱢ ᱵᱟᱜᱚᱜᱼᱟ ᱦᱟᱱᱛᱮ ᱱᱟᱛᱮ ᱛᱚ ᱟᱹᱰᱤ ᱢᱩᱥᱠᱤᱞ ᱚᱱᱟ ᱫᱚ ᱟᱫᱚ ᱮᱱᱦᱚᱸ ᱡᱟ ᱜᱮᱞᱮ ᱡᱚᱢ ᱵᱟᱲᱟ ᱠᱮᱫᱟ ᱚᱱᱟ ᱫᱚᱠᱚ ᱢᱮᱱᱟ ᱡᱟᱜ ᱜᱮᱢ ᱡᱚᱢᱟ ᱚᱱᱟ ᱫᱚ ᱵᱚᱞᱮ ᱚᱱᱟ ᱠᱚ ᱢᱮᱱᱟ ᱯᱩᱨᱟᱹ ᱡᱚᱢ ᱫᱚ ᱵᱟᱝ ᱦᱩᱭᱩᱜᱼᱟ ᱛᱷᱚ ᱠᱟᱹᱴᱤᱡ ᱢᱟᱴᱤᱡ ᱮᱢ ᱡᱚᱢ ᱵᱟᱲᱟ ᱠᱮᱫᱟ ᱟᱫᱚ ᱚᱱᱟᱜᱮ ᱪᱟᱵᱟᱭᱮᱱᱟ ᱟᱫᱚ ᱟᱯᱮ ᱥᱮᱫ ᱚᱱᱠᱟᱱᱟᱜ ᱵᱟᱹᱱᱩᱜᱼᱟ ᱵᱚᱞᱮ ᱫᱟᱨᱮ ᱠᱚ?
ᱦᱳᱭ ᱦᱳᱭ ᱦᱳ ᱟᱹᱰᱤ ᱴᱷᱤᱠ ᱚᱱᱟ ᱠᱟᱛᱷᱟ ᱵᱮᱱ ᱞᱟᱹᱭ ᱠᱮᱫ ᱠᱷᱟᱱ ᱟᱹᱞᱤᱧ ᱫᱚ ᱠᱟᱹᱴᱤᱡ ᱞᱤᱧ ᱫᱤᱥᱟᱹ ᱠᱮᱫᱟ ᱠᱟᱹᱴᱤᱡ ᱢᱟᱨᱮ ᱧᱚᱜ ᱠᱟᱛᱷᱟ ᱟᱨᱪᱚ ᱢᱟᱲᱟᱝ ᱧᱚᱜ ᱯᱟᱹᱦᱤᱞ ᱧᱚᱜᱼᱟᱜ
ᱦᱮᱸ
ᱟᱹᱞᱤᱧ ᱦᱚᱸ ᱚᱱᱠᱟ ᱢᱟᱱᱮ ᱜᱟᱛᱮ ᱠᱚ ᱡᱚᱴᱟᱣ ᱠᱟᱛᱮᱫ ᱞᱮ ᱥᱮᱱ ᱞᱮᱱᱟ ᱟᱨ ᱪᱮᱫ ᱚᱱᱟ ᱢᱟᱱᱮ ᱟᱴᱮᱱ ᱞᱟᱴᱟ ᱟᱨ ᱤᱭᱟᱹ ᱴᱮᱱ ᱵᱮᱱ ᱵᱩᱡᱽ ᱠᱟᱫ ᱜᱮ ᱡᱟᱹᱱᱤᱡ ᱱᱚᱣᱟ ᱟᱴᱮᱱ ᱫᱟᱨᱮ ᱟᱨ ᱱᱚᱣᱟ ᱠᱩᱲᱤᱫ ᱨᱟᱢᱟ ᱫᱟᱨᱮ ᱯᱩᱨᱟᱹ ᱞᱟᱴᱟᱣ ᱟᱠᱟᱱ ᱛᱟᱦᱮᱱᱟ, ᱟᱞᱮ ᱦᱚᱸ ᱚᱱᱠᱟ ᱫᱮᱡᱛᱮᱫ ᱞᱮ ᱡᱚᱢᱮᱫ ᱛᱟᱦᱮᱱᱟ᱾ ᱡᱚᱢ ᱡᱚᱢ ᱟᱹᱞᱤᱧ ᱫᱚ ᱫᱮᱡ ᱫᱮᱡ ᱛᱤᱱᱟᱹᱜ ᱪᱮᱛᱟᱱ ᱞᱤᱧ ᱫᱮᱡ ᱟᱠᱟᱱᱟ, ᱚᱱᱟ ᱦᱩᱫᱤᱥ ᱦᱚᱸ ᱵᱟᱞᱤᱧ ᱦᱩᱫᱤᱥ ᱟᱠᱟᱫᱟ᱾ ᱛᱟᱨᱯᱚᱨ ᱟᱹᱞᱤᱧ ᱢᱮ ᱯᱚᱨᱮ ᱫᱚ ᱚᱱᱟ ᱚᱱᱟ ᱫᱚ ᱠᱟᱲᱵᱩ ᱠᱟᱲᱵᱩ ᱡᱟᱹᱱᱩᱢ ᱯᱷᱱᱟ ᱛᱚ ᱟᱨ ᱯᱩᱨᱟᱹ ᱟᱹᱞᱤᱧ ᱞᱟᱴᱷᱟ ᱟᱠᱟᱫ ᱞᱤᱧᱟᱹ ᱫᱮᱭᱟ ᱨᱮ ᱟᱨ ᱛᱟᱭᱚᱢ ᱛᱮ ᱵᱟᱹᱞᱤᱧ ᱫᱮᱡ ᱫᱟᱲᱮᱭᱟᱜ ᱵᱟᱹᱞᱤᱧ ᱟᱬᱜᱚ ᱫᱟᱲᱮᱭᱟᱜ ᱠᱟᱱ ᱛᱮ, ᱟᱹᱞᱤᱧ ᱨᱮᱱ ᱡᱟᱦᱟᱸ ᱛᱤᱱᱟᱹᱜ ᱜᱟᱛᱮ ᱠᱚᱲᱟ ᱠᱚ ᱛᱟᱦᱮᱸ ᱠᱟᱱᱟ ᱚᱲᱟᱜ ᱠᱚ ᱦᱮᱡ ᱮᱱᱟ, ᱟᱨᱚ ᱠᱟᱹᱴᱟᱹᱨᱤ ᱠᱚ ᱤᱫᱤ ᱠᱮᱫᱟ᱾ ᱢᱟᱜ ᱯᱷᱟᱠᱟ ᱠᱟᱛᱮᱫ ᱟᱹᱞᱤᱧ ᱠᱟᱬᱚᱜ ᱟᱹᱜᱩᱣᱟ ᱟᱠᱟᱫ ᱞᱤᱧᱟᱹ᱾ ᱚᱱᱠᱟᱱᱟᱜ ᱦᱚᱸ ᱠᱮᱥ ᱜᱷᱚᱴᱟᱣ ᱟᱠᱟᱱᱟ᱾
ᱟᱪᱪᱷᱟ ᱢᱟ ᱚᱱᱠᱟ ᱜᱮ ᱡᱚᱢ ᱡᱚᱢ ᱛᱮ ᱮᱠᱟᱞ ᱵᱩᱡᱷᱟᱹᱣ ᱜᱮ ᱵᱟᱝ ᱧᱟᱢᱚᱜᱼᱟ, ᱛᱤᱨᱮ ᱪᱮᱫ ᱮᱢ ᱪᱤᱠᱟᱹᱭᱟ ᱵᱟᱢ ᱪᱤᱠᱟᱹᱭᱟ ᱟᱢ ᱡᱚᱢ ᱨᱮᱜᱮ ᱟᱢ ᱞᱚᱵᱷᱟ ᱟᱠᱟᱱ ᱛᱚ ᱟᱹᱰᱤ ᱢᱩᱥᱠᱤᱞ ᱱᱚᱣᱟ ᱟᱨ ᱟᱞᱮ ᱥᱮᱫ ᱤᱧ ᱫᱤᱥᱟᱹᱫᱟ ᱡᱮ ᱦᱮᱸ ᱨᱚᱲ ᱵᱮᱱ
ᱟᱨ ᱦᱩᱰᱤᱧ ᱵᱤᱫᱟᱹᱞ ᱫᱚ ᱩᱱᱟᱹᱜ ᱮᱠᱴᱟ ᱦᱟᱸᱜ ᱫᱷᱮᱭᱟᱱ ᱫᱚ ᱵᱟᱝ ᱛᱟᱦᱮᱱᱟ ᱥᱮ, ᱡᱮ ᱱᱚᱰᱮᱧ ᱫᱮᱡ ᱞᱮᱱᱟᱱ ᱡᱟᱱᱩᱢᱟᱹᱧ ᱵᱟᱹᱧ ᱟᱬᱜᱚ ᱫᱟᱲᱮᱭᱟᱜᱼᱟ᱾ ᱚᱱᱟ ᱠᱚᱫᱚ ᱫᱷᱮᱭᱟᱱ ᱫᱚ ᱵᱟᱭ ᱛᱟᱦᱮᱱᱟ ᱥᱮ ᱚᱱᱟ ᱠᱷᱟᱹᱴᱤᱡ ᱞᱳᱵᱽ ᱟᱥᱟ ᱛᱮᱵᱮᱱ ᱫᱮᱡᱚᱜᱼᱟ ᱟᱨ ᱵᱮᱮᱱ ᱡᱚᱢᱟ ᱟᱨ ᱡᱷᱟᱹᱞᱤᱜ ᱟᱵᱮᱱ ᱡᱩᱫᱤ ᱟᱨ ᱪᱤᱠᱟ ᱦᱚᱸᱵᱮᱱ ᱪᱤᱠᱟᱹ ᱫᱟᱲᱮᱭᱟᱜᱼᱟ᱾
ᱟᱪᱪᱷᱟ᱾ ᱟᱪᱪᱷᱟ ᱚᱱᱠᱟ ᱠᱟᱱ ᱜᱮᱭᱟ ᱟᱨ ᱞᱟᱦᱟᱛᱮᱧ ᱫᱤᱥᱟ ᱮᱫᱟ, ᱟᱞᱮ ᱦᱚᱸ ᱠᱟᱰᱟ ᱜᱩᱯᱤᱭ ᱞᱮ ᱪᱟᱞᱟᱜ ᱠᱟᱱ ᱛᱟᱦᱮᱱᱟ᱾ ᱦᱟᱛᱮ ᱱᱟᱛᱮ ᱛᱚ ᱩᱱ ᱚᱠᱛᱚ ᱱᱮᱫ ᱫᱚ ᱦᱚᱱᱟᱹᱝ ᱡᱟᱹᱥᱛᱤ ᱫᱷᱭᱟᱱ ᱫᱚ ᱵᱟᱹᱱᱩᱜᱼᱟ, ᱦᱟᱱᱛᱮ ᱱᱟᱛᱮ ᱫᱚᱱ ᱵᱟᱲᱟᱭ ᱢᱮ ᱫᱟᱨᱮ ᱠᱚᱨᱮ ᱫᱮᱡᱚᱜ ᱢᱮ ᱦᱟᱱᱟᱴᱟᱜ ᱫᱟᱨᱮ ᱱᱚᱣᱟᱴᱟᱜ ᱫᱟᱨᱮ ᱟᱨ ᱟᱞᱮ ᱥᱮᱫ ᱫᱚ ᱦᱚᱸ ᱟᱹᱰᱤ ᱡᱟᱹᱥᱛᱤ ᱚᱱᱟ ᱥᱚ ᱫᱟᱨᱮ ᱞᱚᱣᱟ ᱫᱟᱨᱮ ᱠᱚ ᱢᱮᱱᱟᱜᱼᱟ᱾ ᱞᱚᱣᱟ ᱫᱟᱨᱮ ᱦᱚᱸ ᱡᱚᱠᱷᱚᱱᱤᱧ ᱞᱟᱹᱭᱟ ᱛᱚ ᱟᱹᱰᱤ ᱢᱚᱡᱽ ᱡᱟᱭᱜᱟ ᱨᱮ ᱢᱮᱱᱟᱜᱼᱟ᱾ ᱟᱹᱰᱤ ᱢᱚᱡᱽ ᱢᱮᱱ ᱠᱟᱛᱮᱫ ᱫᱚ ᱵᱚᱞᱮ ᱚᱱᱟ ᱫᱟᱨᱮ ᱫᱚ ᱦᱟᱸᱜ ᱜᱟᱰᱟ ᱟᱲᱮ ᱨᱮᱜᱮ ᱢᱮᱱᱟᱜᱼᱟ᱾ ᱟᱨ ᱫᱟᱨᱮ ᱫᱚ ᱦᱟᱸᱜ ᱜᱟᱰᱟ ᱟᱲᱮ ᱨᱮ ᱢᱮᱱᱟᱜ ᱛᱚ, ᱚᱱᱟ ᱫᱚ ᱫᱟᱜ ᱥᱮᱡ ᱜᱮ ᱞᱮᱣᱟᱨ ᱟᱠᱟᱱᱟ᱾ ᱵᱚᱞᱮ ᱫᱟᱜ ᱥᱮᱡ ᱜᱮ ᱞᱟᱣᱮᱨ ᱠᱟᱱᱟ ᱟᱫᱚ ᱡᱚᱠᱷᱚᱱ ᱦᱟᱸᱜ ᱚᱱᱟ ᱥᱚᱫᱟᱨᱤ ᱤᱭᱟᱹ ᱥᱚᱫᱟᱨᱤᱧ ᱢᱮᱱᱮᱫ ᱠᱟᱱ ᱞᱚᱣᱟ ᱫᱟᱨᱮ ᱠᱷᱚᱱᱚᱡ ᱧᱩᱨᱩᱜᱼᱟ ᱛᱚᱫᱚ ᱫᱟᱜ ᱨᱮᱜᱮᱢ ᱧᱩᱨᱩᱜᱼᱟ ᱛᱚ ᱚᱸᱰᱮ ᱫᱚ ᱟᱹᱰᱤ ᱱᱟᱯᱟᱭ ᱵᱩᱡᱷᱟᱹᱜᱼᱟ, ᱵᱚᱞᱮ ᱡᱟᱦᱟᱸᱭ ᱜᱮ ᱚᱱᱠᱟ ᱫᱮᱡᱚᱜ ᱢᱮ ᱡᱚᱢ ᱢᱮ ᱡᱚᱠᱷᱚᱱ ᱯᱟᱥᱠᱟᱣ ᱮᱱᱟᱢ ᱥᱮᱢ ᱪᱤᱠᱟᱹᱭᱮᱱᱟ ᱛᱚ ᱫᱟᱜ ᱨᱮᱜᱮᱢ ᱧᱩᱨᱩᱜᱼᱟ᱾ ᱛᱚ ᱚᱱᱟ ᱦᱚᱸ ᱵᱚᱞᱮ ᱢᱤᱫᱴᱮᱱ ᱢᱚᱡᱽ ᱞᱟᱹᱜᱤᱫ ᱜᱮ ᱵᱚᱞᱮ ᱵᱟᱢ ᱪᱤᱠᱟ ᱩᱥᱟᱹᱨᱟ ᱛᱚ ᱟᱹᱰᱤ ᱱᱟᱯᱟᱭ ᱵᱩᱡᱷᱟᱹᱜᱼᱟ᱾ ᱚᱸᱰᱮ ᱵᱚᱞᱮᱧ ᱫᱤᱥᱟᱹᱭ ᱮᱫᱟ ᱱᱮᱛᱟᱨ ᱦᱚᱸ ᱟᱫᱚ ᱟᱯᱮᱥᱮᱫ ᱚᱱᱠᱟ ᱵᱟᱹᱱᱩᱜ ᱟᱠᱟᱫᱟ, ᱡᱚᱢᱟᱜ ᱠᱚ ᱥᱮ ᱚᱱᱠᱟ ᱵᱟᱯᱮ ᱪᱟᱞᱟᱣ ᱵᱟᱲᱟ ᱟᱠᱟᱱᱟ ᱜᱟᱰᱟ ᱟᱲᱮ ᱟᱲᱮ ᱛᱮ?
ᱞᱚᱣᱟ ᱫᱟᱨᱮ ᱠᱟᱛᱷᱟ ᱵᱮᱱ ᱞᱟᱹᱭ ᱠᱮᱫ ᱠᱮᱫᱟ᱾ ᱟᱞᱮ ᱥᱮᱫ ᱫᱚ ᱢᱤᱫᱴᱮᱱ ᱢᱤᱫᱴᱮᱱ ᱵᱟᱨᱭᱟ ᱚᱱᱟ ᱵᱟᱨᱭᱟ ᱯᱮᱭᱟ ᱞᱚᱣᱟ ᱫᱟᱨᱮ ᱢᱮᱱᱟᱜᱼᱟ᱾ ᱡᱟᱦᱟᱸ ᱫᱚ ᱚᱱᱟ ᱫᱚ ᱮᱴᱟᱜ ᱨᱚᱠᱚᱢ ᱞᱚᱣᱟ ᱠᱟᱱᱟ ᱢᱟᱱᱮ ᱪᱮᱫ ᱞᱮᱠᱟᱞᱤᱧ ᱢᱮᱱᱟ ᱢᱩᱞ ᱴᱷᱮᱱ ᱠᱷᱚᱱ ᱚᱱᱟ ᱱᱟᱹᱲᱤ ᱞᱮᱠᱟ ᱚᱰᱚᱠᱚᱜᱼᱟ ᱟᱨ ᱚᱱᱟ ᱨᱮ ᱡᱚᱜᱼᱟ, ᱚᱱᱮ ᱚᱱᱠᱟ ᱱᱟᱜ
ᱟᱪᱪᱷᱟ᱾
ᱚ ᱟᱨ ᱚᱱᱟ ᱫᱚ ᱢᱟᱱᱮ ᱵᱤᱞᱤ ᱞᱮᱱᱠᱷᱟᱱ ᱥᱤᱵᱤᱞ ᱫᱚ ᱥᱤᱵᱤᱞ ᱜᱮᱭᱟ᱾ ᱟᱫᱚ ᱩᱱᱟᱹ ᱮᱠᱴᱟ ᱫᱚ ᱦᱟᱸᱜ ᱵᱟᱞᱮ ᱡᱚᱢᱟ ᱡᱚᱢ ᱫᱚ ᱟᱨ ᱡᱟᱦᱟᱸᱭ ᱠᱚᱫᱚ ᱠᱚ ᱡᱚᱢ ᱜᱮᱭᱟ᱾ ᱚᱱᱟ ᱫᱚ
ᱦᱮᱸ᱾
ᱦᱮᱸ ᱚᱱᱟ ᱫᱚ
ᱚᱱᱠᱟ ᱠᱟᱱ ᱜᱮᱭᱟ, ᱟᱫᱚ ᱟᱞᱮ ᱥᱮᱫ ᱫᱚ ᱦᱟᱸᱜ ᱱᱚᱜᱼᱚᱭ ᱞᱚᱣᱟ ᱵᱤᱞᱤ ᱠᱚᱦᱚᱸ ᱞᱮ ᱡᱚᱢ ᱵᱟᱲᱟᱭ ᱜᱮᱭᱟ ᱥᱮ ᱚᱱᱟ ᱠᱚ ᱵᱟᱫ ᱠᱟᱛᱮ ᱟᱭᱢᱟ ᱰᱷᱮᱨ ᱚᱱᱠᱟᱱᱟᱜ ᱵᱤᱞᱤᱭᱟᱜ ᱢᱮᱱᱟᱜᱼᱟ᱾ ᱠᱷᱤᱡᱩᱨ ᱵᱤᱞᱤ ᱠᱚ ᱱᱮᱛᱟᱨ ᱢᱟ ᱟᱹᱰᱤ ᱡᱟᱹᱥᱛᱤ ᱥᱮ ᱨᱩᱠᱩᱭ ᱦᱩᱭᱩᱜᱼᱟ᱾ ᱞᱟᱦᱟ ᱞᱟᱦᱟ ᱡᱚᱠᱷᱚᱱ ᱟᱹᱰᱤ ᱨᱮ ᱜᱩᱯᱤ ᱠᱚᱢ ᱪᱟᱞᱟᱜᱼᱟ ᱛᱚ, ᱚᱱᱟ ᱠᱚᱫᱚ ᱟᱹᱰᱤ ᱡᱟᱹᱥᱛᱤ ᱜᱮ ᱧᱟᱢᱚᱜᱼᱟ᱾ ᱟᱨ ᱱᱮᱛᱟᱨ ᱠᱟᱛᱮᱜ ᱤᱧ ᱫᱤᱥᱟᱹᱭ ᱮᱫᱟ ᱵᱟᱝ ᱫᱚ ᱩᱫ ᱧᱟᱢᱚᱜᱼᱟ᱾ ᱱᱮᱛᱟᱨ ᱫᱚ ᱚᱱᱟ ᱤᱭᱟᱹ ᱩᱫ ᱧᱟᱢᱚᱜᱼᱟ, ᱫᱟᱜ ᱢᱟᱹᱰᱤ ᱫᱟᱜ ᱩᱫ ᱦᱟᱸᱜ ᱟᱨ ᱤᱱᱟᱹ ᱵᱟᱫᱽ ᱦᱟᱸᱜ ᱦᱟᱱᱟ ᱫᱤᱱ ᱦᱟᱸᱜ ᱠᱩᱪ ᱫᱤᱱ ᱵᱟᱫ ᱥᱮ ᱠᱩᱪ ᱥᱚᱢᱚᱭ ᱵᱟᱫ ᱦᱟᱸᱜ ᱩᱱ ᱥᱚᱢᱚᱭ ᱫᱚ ᱚᱱᱟ ᱤᱭᱟᱹ ᱧᱟᱢᱚᱜᱼᱟ? ᱢᱮᱱ ᱠᱚ ᱫᱚ ᱚᱱᱟ ᱢᱚᱛᱟᱢ ᱩᱫ ᱧᱟᱢᱚᱜᱼᱟ᱾ ᱟᱫᱚ ᱟᱞᱮ ᱠᱟᱰᱟ ᱜᱩᱯᱤ ᱦᱚᱲ ᱫᱚ ᱟᱹᱰᱤ ᱡᱟᱹᱥᱛᱤ ᱜᱮ ᱦᱟᱸᱜ ᱚᱱᱟ ᱠᱚᱫᱚ ᱞᱮ ᱧᱟᱢ ᱜᱮᱭᱟ᱾ ᱟᱨ ᱚᱱᱟ ᱟᱹᱜᱩ ᱠᱟᱛᱮᱫ ᱡᱚᱢ ᱟᱹᱰᱤ ᱥᱤᱵᱤᱞ ᱵᱩᱡᱷᱟᱹᱜᱼᱟ᱾ ᱟᱫᱚ ᱟᱯᱮ ᱥᱮᱫ ᱚᱱᱠᱟ ᱢᱚᱛᱟᱢ ᱩᱫ ᱠᱚ ᱧᱟᱢᱚᱜᱼᱟ ᱥᱮ ᱵᱟᱝ ᱧᱟᱢᱚᱜᱼᱟ?
ᱟᱪᱪᱷᱟ, ᱚᱱᱟ ᱢᱤᱫᱴᱮᱱ ᱩᱫ ᱵᱮᱱ ᱞᱟᱹᱭ ᱠᱮᱫᱟ᱾ ᱚᱱᱟ ᱫᱟᱜ ᱢᱟᱹᱰᱤ ᱩᱫ ᱚᱱᱟ ᱠᱟᱹᱴᱤᱡ ᱟᱹᱞᱤᱧ ᱵᱟᱹᱞᱤᱧ ᱵᱩᱡᱽ ᱫᱟᱲᱮᱭ ᱟᱫᱟ?
ᱦᱮᱸ ᱚᱱᱟ ᱚᱠᱟᱨᱤᱧ ᱞᱟᱹᱭ ᱠᱮᱫ ᱫᱟᱜ ᱢᱟᱹᱰᱤ ᱩᱫ ᱚᱱᱟ ᱫᱚ ᱦᱟᱸᱜ ᱱᱮᱛᱟᱨ ᱡᱟᱱᱟᱢᱚᱜᱼᱟ, ᱢᱮᱱ ᱠᱟᱛᱮᱫ ᱫᱚ ᱱᱮᱛᱟᱨ ᱫᱚ ᱚᱱᱟᱠᱩ ᱞᱟᱦᱟ ᱞᱟᱦᱟᱭ ᱫᱟᱜᱟ ᱦᱟᱸᱜ ᱟᱫᱚ ᱚᱱᱟ ᱞᱟᱫ ᱫᱟᱜ ᱞᱮᱠᱷᱟᱡ ᱫᱚ, ᱚᱱᱟ ᱫᱚ ᱦᱩᱰᱩᱨ ᱵᱟᱲᱟ ᱞᱮᱠᱷᱟᱡ ᱫᱚ ᱚᱱᱟ ᱫᱚ ᱚᱱᱟ ᱠᱷᱮᱛ ᱨᱮ ᱡᱟᱱᱟᱢᱚᱜᱼᱟ᱾ ᱚᱱᱟ ᱵᱩᱫᱟᱹ ᱦᱟᱸᱜ ᱥᱮᱭᱟ ᱵᱟᱲᱟᱠᱚᱜ-ᱟ᱾ ᱵᱩᱫᱟᱹ ᱵᱮᱱ ᱵᱩᱡᱷᱟᱹᱣ ᱮᱜ ᱠᱷᱟᱱ ᱚᱱᱟ ᱦᱩᱲᱩ ᱨᱮᱭᱟᱜ ᱫᱟᱨ ᱜᱤ᱾
ᱦᱚᱭ ᱦᱚᱭ ᱵᱩᱡᱷᱟᱹᱣ ᱫᱟᱲᱮᱭᱟᱜ ᱠᱟᱱᱟᱞᱤᱧ
ᱚᱱᱟᱜᱮ ᱦᱟᱸᱜ ᱥᱮᱭᱟ ᱵᱟᱲᱟ ᱠᱚᱜᱼᱟ ᱟᱫᱚ ᱚᱸᱰᱮ ᱠᱷᱚᱡ ᱜᱮᱠᱚ ᱡᱟᱱᱟᱢ ᱩᱰᱩᱝᱚᱜᱼᱟ ᱚᱱᱟ ᱫᱚ ᱟᱹᱰᱤ ᱱᱟᱯᱟᱭ, ᱟᱫᱚ ᱡᱟᱱᱟᱢ ᱩᱰᱩᱝᱚᱜᱼᱟ ᱠᱟᱹᱴᱤᱡ ᱼᱼ ᱠᱟᱹᱴᱤᱡ ᱚᱱᱟ ᱫᱚ ᱟᱨ ᱟᱹᱰᱤ ᱥᱤᱵᱤᱞ ᱵᱩᱡᱷᱟᱹᱜᱼᱟ ᱚᱱᱟ ᱡᱚᱠᱷᱚᱱᱮᱢ ᱟᱹᱜᱩᱭᱟ ᱟᱨ ᱡᱚᱢᱟᱢ ᱛᱚ ᱟᱹᱰᱤ ᱥᱤᱵᱤᱞ ᱵᱩᱡᱷᱟᱹᱜᱼᱟ ᱟᱫᱚ ᱚᱱᱟᱜᱮ ᱾
ᱟᱞᱮ ᱱᱚᱛᱮ ᱫᱚ ᱚᱱᱟ ᱫᱚ ᱢᱩᱪᱤ ᱩᱫ ᱞᱮ ᱢᱮᱛᱟᱜᱼᱟ ᱾ ᱦᱚᱭ ᱦᱚᱭ ᱦᱚᱭ ᱵᱩᱡᱷᱟᱹᱣ ᱫᱟᱲᱮᱭᱟᱫᱟᱞᱤᱧ ᱛᱟᱨᱯᱚᱨ ᱤᱭᱟᱹ ᱡᱟᱦᱟᱸ ᱵᱩᱨᱩ ᱨᱮᱱᱟᱜ ᱩᱫ ᱠᱚᱫᱚ ᱦᱟᱸᱜ ᱢᱚᱛᱟᱢ ᱩᱫ ᱛᱚᱨᱢᱟᱞ ᱩᱫ ᱱᱤᱭᱟᱹ ᱠᱚᱫᱚ ᱡᱟᱹᱱᱤᱡ ᱵᱮᱱ ᱟᱸᱡᱚᱢ ᱟᱠᱟᱫ ᱜᱮᱭᱟ ᱟᱻᱜ ᱠᱟᱴᱷᱟᱱ ᱩᱫ ᱾
ᱦᱮᱸ
ᱡᱚᱢ ᱵᱟᱲᱟ ᱠᱟᱫᱟᱵᱤᱱ
ᱚᱱᱟ ᱠᱚᱫᱚ ᱦᱟᱸᱜ ᱵᱟᱹᱞᱤᱧ ᱡᱚᱢ ᱵᱟᱲᱟᱣ ᱠᱟᱜᱼᱟ ᱢᱤᱫᱴᱮᱡ ᱩᱫ ᱠᱚ ᱢᱮᱛᱟᱜ ᱜᱮᱭᱟ ᱟᱨ ᱚᱱᱛᱮ ᱫᱚ ᱦᱟᱸᱜ ᱚᱱᱟ ᱫᱚ ᱟᱹᱰᱤ ᱡᱟᱹᱥᱛᱤ ᱵᱩᱨᱩ ᱫᱤᱥᱚᱢ ᱨᱮ ᱼᱼ ᱛᱟᱦᱮᱸᱱᱟ ᱾ ᱯᱟᱥᱮ ᱟᱯᱮ ᱥᱮᱫ ᱫᱚ ᱢᱮᱱᱟᱜ ᱜᱮᱭᱟ ᱚᱱᱟ ᱫᱚ, ᱦᱮᱸᱫᱮ ᱦᱮᱸᱫᱮ ᱧᱚᱜ ᱛᱟᱦᱮᱱᱟ ᱦᱚᱸ ᱟᱨ ᱢᱚᱡᱽ ᱫᱚ ᱵᱟᱝ ᱧᱮᱞᱚᱜᱼᱟ ᱧᱮᱞ ᱫᱚ ᱾ ᱟᱫᱚ ᱚᱱᱟ ᱫᱚ ᱵᱤᱨ ᱵᱤᱨ ᱩᱫ ᱠᱚ ᱢᱮᱛᱟᱜ ᱠᱟᱱᱟ ᱾
ᱚ ᱟᱨ ᱟᱞᱮ ᱥᱮᱫ ᱟᱞᱮ ᱥᱮᱫ ᱫᱚ ᱚᱱᱟ ᱫᱚ ᱠᱟᱢᱟᱨ ᱩᱵ ᱞᱮ ᱢᱮ ᱼᱼ ᱚᱱᱟ ᱫᱚ ᱚᱱᱟ ᱦᱚᱸ ᱥᱤᱵᱤᱞ ᱜᱮᱭᱟ ᱚᱱᱟ ᱫᱚ ᱵᱟᱝ ᱜᱚᱞᱟᱜᱼᱟ ᱩᱱᱟᱹᱜ ᱪᱮᱦᱨᱟ ᱩᱱᱟᱹᱜ ᱪᱟᱬ ᱫᱚ ᱟᱨ ᱚᱱᱟ ᱫᱚ ᱠᱮᱴᱮᱡ ᱧᱚᱜ ᱜᱮ ᱛᱟᱦᱮᱸᱱᱟ ᱚᱱᱟᱫᱚ ᱾
ᱦᱮᱸ
ᱟᱨ ᱡᱟᱦᱟᱸ ᱢᱚᱛᱟᱢ ᱩᱫ ᱛᱚᱨᱢᱟᱞ ᱩᱫ ᱵᱚᱱ ᱢᱮᱛᱟᱜ ᱠᱟᱱ ᱫᱚ ᱱᱤᱭᱟᱹ ᱫᱚ ᱟᱹᱰᱤ ᱡᱟᱹᱥᱛᱤ ᱚᱢᱚᱱᱚᱜᱼᱟ ᱟᱨᱼᱼ ᱟᱞᱮ ᱫᱚ ᱡᱚᱢ ᱥᱩᱢᱩᱝ ᱦᱚᱸᱞᱮ ᱦᱟᱞᱟᱝ ᱟᱹᱜᱩᱭᱟ ᱟᱨ ᱡᱚᱢ ᱵᱟᱫ ᱠᱟᱛᱮᱫ ᱚᱱᱟ ᱵᱟᱡᱟᱨ ᱨᱮ ᱟᱹᱠᱷᱨᱤᱧ ᱞᱟᱜᱤᱫ ᱚᱱᱟ ᱦᱚᱸᱼᱼ ᱞᱮ ᱤᱫᱤ ᱜᱮᱭᱟ ᱵᱟᱡᱟᱨ ᱥᱮᱱ ᱦᱚᱸ ᱟᱠᱷᱨᱤᱧ ᱦᱚᱸ ᱾
ᱟᱪᱪᱷᱟ ᱚᱱᱠᱟ ᱠᱟᱱ ᱜᱮᱭᱟ ᱡᱟᱜᱟ ᱡᱟᱜᱟᱛᱮ ᱟᱨ ᱟᱞᱮ ᱥᱮᱫ ᱦᱚᱸᱧ ᱧᱮᱞ ᱟᱠᱟᱫᱟ ᱚᱱᱟ ᱦᱟᱹᱴᱭᱟᱹ ᱵᱟᱹᱴᱭᱟᱹ ᱠᱚᱨᱮᱧ ᱪᱟᱞᱟᱣ ᱵᱟᱲᱟᱣ ᱟᱠᱟᱱᱟ ᱡᱮ ᱟᱹᱰᱤ ᱼᱼ ᱥᱮ ᱟᱹᱰᱤ ᱡᱟᱹᱥᱛᱤ ᱚᱱᱟ ᱩᱫ ᱠᱚᱠᱚ ᱟᱹᱜᱩᱭᱟ ᱰᱟᱹᱞᱤᱡ ᱠᱚᱛᱮ ᱠᱚ ᱟᱹᱜᱩᱭᱟ ᱰᱟᱹᱞᱤᱡ ᱟᱨ ᱯᱟᱛᱲᱟ ᱠᱚ ᱫᱚᱦᱚ ᱠᱟᱜᱼᱟ ᱞᱟᱛᱟᱨ ᱨᱮᱼᱼ ᱟᱨᱠᱚ ᱟᱠᱷᱨᱤᱧᱟ ᱚᱸᱰᱮ ᱾ ᱟᱫᱚ ᱤᱧ ᱫᱚ ᱢᱤᱫ ᱫᱚᱢ ᱤᱧ ᱧᱮᱞ ᱞᱮᱫᱟ ᱟᱫᱚᱧ ᱢᱮᱱᱫᱟ ᱱᱚᱣᱟ ᱫᱚ ᱚᱠᱟ ᱞᱮᱠᱟ ᱧᱮᱞᱚᱜ ᱠᱟᱱᱟ ᱪᱮᱫᱟᱜ ᱫᱚ ᱱᱚᱣᱟ ᱫᱚᱠᱚ ᱟᱹᱠᱷᱨᱤᱧᱫᱟ ᱵᱚᱞᱮ ᱛᱤᱡᱩ ᱛᱤᱡᱩ ᱚᱠᱟ ᱞᱮᱠᱟ ᱪᱚᱧ ᱧᱮᱞ ᱫᱟ, ᱟᱫᱚ ᱟᱫᱚ ᱢᱤᱫᱴᱮᱱ ᱤᱧ ᱛᱤᱧᱟᱝ ᱦᱚᱲᱜᱮ ᱛᱟᱦᱮᱸ ᱠᱟᱱᱟ, ᱟᱫᱚᱭ ᱢᱤᱛᱟᱹᱧ ᱠᱟᱱᱟ ᱱᱚᱣᱟ ᱫᱚ ᱦᱳ ᱤᱭᱟᱹ ᱠᱟᱱᱟ ᱩᱫ ᱠᱟᱱᱟ ᱟᱫᱚ ᱟᱹᱰᱤ ᱼᱼ ᱥᱤᱵᱤᱞ ᱵᱩᱡᱷᱟᱹᱜᱼᱟ ᱾ ᱟᱫᱚᱧ ᱢᱮᱱᱮᱫᱟ ᱚᱠᱚᱭ ᱵᱟᱲᱟᱭ ᱪᱚ ᱪᱮᱫ ᱞᱮᱠᱟ ᱥᱤᱵᱤᱞᱟ ᱥᱮ ᱵᱟᱝ ᱥᱤᱵᱤᱞᱟ ᱤᱧ ᱫᱚ ᱡᱩᱫᱟᱹ ᱜᱤᱧ ᱧᱮᱞ ᱮᱫᱟ ᱧᱮᱞ ᱜᱮ ᱾ ᱟᱫᱚ ᱡᱚᱢ ᱞᱮᱜᱟᱭᱟᱢ ᱛᱚᱵᱮ ᱛᱚᱢ ᱵᱩᱡᱷᱟᱹᱣᱟ, ᱟᱫᱚ ᱢᱤᱫ ᱫᱷᱚᱢᱮᱧ ᱫᱤᱥᱟᱹᱭᱮᱫᱟ ᱚᱱᱟ ᱠᱚ ᱼᱼ ᱩᱛᱩ ᱞᱮᱫ-ᱟ ᱟᱫᱚ ᱚᱱᱟ ᱫᱚ ᱦᱟᱸᱜ ᱚᱠᱟ ᱞᱮᱠᱟ ᱪᱚ ᱠᱚ ᱩᱛᱩ ᱞᱮᱫᱟ ᱦᱟᱥᱟ ᱠᱚ ᱵᱟᱝ ᱫᱚ ᱢᱮᱥᱟᱞ ᱛᱟᱦᱮᱸ ᱠᱟᱱᱟ ᱟᱫᱚ ᱦᱟᱥᱟ ᱦᱟᱥᱟ ᱜᱮᱧ ᱟᱹᱭᱠᱟᱹᱣ ᱠᱮᱫᱼᱟ ᱤᱧᱫᱚ ᱾ ᱟᱫᱚ ᱚᱱᱟ ᱵᱟᱨᱮ ᱛᱮ ᱦᱟᱸᱜ ᱠᱟᱹᱴᱤᱡ ᱢᱟᱨᱟᱝ ᱞᱟᱹᱭ ᱛᱟᱞᱟᱝ ᱢᱮ ᱟᱢ ᱦᱚᱸ ᱡᱩᱫᱤᱢ ᱡᱚᱢ ᱞᱟᱜᱟᱣ ᱠᱷᱟᱱ ᱪᱮᱫ ᱞᱮᱠᱟ ᱵᱩᱡᱷᱟᱹᱜᱼᱟ ᱾
ᱚ ᱡᱟᱦᱟᱸ ᱚᱱᱟ ᱟᱞᱮ ᱥᱮᱫ ᱡᱟᱦᱟᱸ ᱵᱩᱱᱩᱢ ᱞᱮ ᱢᱮᱛᱟᱜᱼᱟ ᱟᱨ ᱵᱩᱱᱩᱢ ᱠᱷᱚᱱ ᱚᱱᱟ ᱫᱚ ᱚᱨ ᱼᱼ ᱛᱟᱲᱟᱣ ᱦᱩᱭᱩᱜᱼᱟ, ᱚᱨ ᱛᱟᱲᱟᱣ ᱠᱷᱟᱡ ᱡᱮᱞᱮᱧ ᱡᱮᱞᱮᱧ ᱢᱮᱱᱟᱜᱼᱟ ᱢᱤᱫ ᱢᱚᱠᱟ ᱢᱤᱫ ᱢᱚᱠᱟ ᱚᱱᱠᱟ ᱚᱰᱚᱠ ᱦᱚᱸ ᱚᱰᱳᱠᱚᱜ ᱜᱮᱭᱟ ᱾ ᱟᱫᱚ ᱡᱩᱫᱤ ᱼᱼ ᱢᱟᱱᱮ ᱴᱷᱤᱠ ᱴᱷᱟᱠ ᱥᱟᱯᱷᱟ ᱵᱟᱢ ᱥᱟᱯᱷᱟᱭᱟ ᱛᱟᱦᱚᱞᱮ ᱚᱱᱟ ᱫᱚ ᱦᱟᱥᱟ ᱦᱟᱥᱟ ᱵᱩᱡᱩᱜ ᱜᱮᱭᱟ ᱡᱩᱫᱤ ᱵᱮᱥ ᱧᱚᱜ ᱟᱹᱨᱩ ᱥᱟᱷᱟ ᱼᱼ ᱛᱟᱦᱚᱞᱮ ᱩᱱᱫᱚ ᱟᱹᱰᱤ ᱪᱮᱦᱨᱟ ᱟᱹᱰᱤ ᱢᱚᱡᱽ ᱵᱩᱡᱩᱜᱼᱟ ᱞᱮᱸᱡᱮᱨ ᱞᱮᱸᱡᱮᱨ ᱟᱨ ᱵᱩᱡᱩᱜᱼᱟ ᱾
ᱦᱮᱸ
ᱦᱚᱭ ᱞᱮᱸᱡᱮᱨ ᱞᱮᱸᱡᱮᱨ ᱮᱠᱫᱚᱢ ᱢᱚᱪᱟ ᱮᱠᱫᱚᱢ ᱚᱱᱟ ᱫᱟᱠᱟ ᱠᱚᱫᱚ ᱢᱟᱱᱮ ᱮᱠᱫᱚᱢᱼᱼ ᱢᱟᱱᱮ ᱛᱚᱜᱚᱡ ᱵᱟᱭ ᱞᱟᱜᱟᱜᱼᱟ ᱚᱱᱠᱟ ᱩᱫᱽ ᱪᱟᱞᱟᱜᱼᱟ ᱟᱨ ᱪᱮᱫ ᱾
ᱦᱮᱸ
ᱟᱹᱰᱤ ᱫᱟᱠᱟ ᱥᱟᱞᱟᱜ ᱫᱚ ᱡᱩᱛᱩᱜᱼᱟ ᱟᱨ ᱪᱮᱫᱽ?
ᱟᱪᱪᱷᱟ
ᱟᱫᱚ ᱚᱱᱠᱟ ᱠᱟᱱ ᱜᱮᱭᱟ ᱡᱟᱜᱟ ᱡᱟᱜᱟᱛᱮ ᱚᱱᱟ ᱠᱚ ᱡᱤᱱᱤᱥ ᱢᱮᱱᱟᱜ ᱟᱠᱟᱫᱟ ᱟᱨ ᱟᱞᱮ ᱥᱮᱫ ᱡᱚ ᱼᱼ ᱧᱮᱞᱟ ᱛᱚ ᱟᱞᱮ ᱥᱮᱫ ᱫᱚ ᱟᱭᱢᱟ ᱨᱚᱠᱚᱢ ᱩᱫ ᱢᱮᱱᱟᱜ ᱟᱠᱟᱫᱟ, ᱟᱞᱮ ᱥᱮᱫ ᱡᱚᱠᱷᱚᱱ ᱩᱫ ᱤᱧ ᱞᱟᱹᱭᱟᱢ ᱛᱟᱞᱟᱝᱼᱟ ᱦᱟᱸᱜ ᱟᱫᱚ ᱟᱞᱮ ᱥᱮᱫ ᱫᱚᱢ ᱢᱮᱱ ᱠᱮᱭᱟ ᱚᱱᱟᱼᱼ ᱚᱠᱟᱧ ᱞᱟᱹᱭ ᱠᱮᱫ ᱫᱟᱜ ᱢᱟᱹᱰᱤ ᱩᱫ ᱦᱟᱸᱜ ᱚᱱᱟ ᱢᱮᱱᱟᱜᱼᱟ ᱟᱹᱰᱤ ᱡᱟᱹᱥᱛᱤ ᱜᱮ ᱾ ᱟᱨ ᱤᱱᱟᱹ ᱵᱟᱫᱽ ᱫᱚ ᱦᱟᱸᱜ ᱢᱚᱛᱟᱢ ᱩᱫ ᱱᱤᱭᱟᱹᱠᱤᱱ ᱵᱟᱨᱭᱟ ᱩᱫ ᱜᱮ ᱡᱟᱹᱥᱛᱤ ᱫᱚ ᱪᱟᱞᱟᱜ ᱠᱟᱱᱟ ᱦᱟᱸᱜ ᱥᱮᱠᱚ ᱡᱚᱢ ᱵᱟᱲᱟᱭᱮᱫᱟ ᱾ ᱟᱨ ᱤᱱᱟᱹ ᱵᱟᱫ ᱠᱟᱛᱮᱫ ᱼᱼ ᱚᱠᱟ ᱵᱤᱨ ᱩᱰᱤᱧ ᱞᱟᱹᱭ ᱠᱮᱜᱼᱟ ᱚᱱᱟᱫᱚ ᱟᱞᱮ ᱥᱮᱫ ᱨᱮᱜᱮ ᱢᱮᱱᱟᱜᱼᱟ ᱯᱟᱨᱟ ᱟᱞᱮ ᱟᱹᱛᱩ ᱴᱚᱞᱟ ᱨᱮᱫᱚ ᱵᱟᱝ ᱧᱟᱢᱚᱜᱼᱟ, ᱚᱱᱟᱫᱚ᱾ ᱢᱮᱛᱟᱜ ᱢᱮ ᱟᱞᱮ ᱟᱹᱛᱩ ᱟᱰᱮ ᱯᱟᱥᱮ ᱱᱤᱭᱟᱹ ᱠᱚᱨᱮ ᱟᱭᱢᱟ ᱰᱷᱮᱨ ᱟᱹᱛᱩ ᱢᱮᱱᱟᱜᱼᱟ, ᱵᱤᱨ ᱠᱚ ᱢᱮᱱᱟᱜᱼᱟ ᱥᱮ ᱵᱩᱨᱩ ᱠᱚ ᱢᱮᱱᱟᱜᱼᱟ᱾ ᱛᱚ ᱚᱱᱛᱮ ᱫᱚ ᱟᱹᱰᱤ ᱡᱟᱹᱥᱛᱤ ᱜᱮ ᱧᱟᱢᱚᱜᱼᱟ᱾
ᱟᱨ ᱜᱚᱢᱠᱮ ᱤᱭᱟᱹ ᱟᱨ ᱢᱤᱫᱴᱮᱱ ᱠᱟᱛᱷᱟ ᱟᱨ ᱚᱱᱟᱼᱼ ᱯᱩᱴᱠᱟᱹᱠᱚᱫᱚ ᱟᱯᱮ ᱥᱮᱫ ᱫᱚᱠᱚ ᱧᱟᱢᱚᱜᱼᱟ ᱥᱮ ᱵᱟᱝ?
ᱯᱩᱴᱠᱟᱹ ᱫᱚ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱪᱮᱫ ᱠᱚ ᱢᱮᱛᱟᱜᱼᱟ, ᱵᱟᱠᱚ ᱢᱮᱟᱜᱼᱟ ᱢᱤᱫ ᱵᱟᱨ ᱠᱟᱛᱷᱟ ᱦᱟᱸᱜ ᱚᱱᱟ ᱵᱩᱡᱷᱟᱹᱣᱪᱚ ᱞᱤᱧᱼᱼ
ᱚ ᱟᱪᱪᱷᱟ ᱟᱞᱮ ᱱᱚᱣᱟ ᱵᱩᱨᱩ ᱫᱤᱥᱚᱢ ᱫᱚ ᱚᱱᱟ ᱩᱫ ᱞᱮᱠᱟᱱᱟᱜ ᱡᱤᱱᱤᱥ ᱠᱟᱱ ᱜᱮᱭᱟ ᱚᱱᱟ ᱫᱚ᱾ ᱚᱱᱟ ᱫᱚ ᱡᱟᱦᱟᱸ ᱚᱛ ᱞᱟᱛᱟᱨ ᱨᱮ ᱛᱟᱦᱮᱱᱟ ᱚᱱᱟ ᱜᱳᱞ ᱜᱳᱞ ᱚᱱᱟ ᱫᱚ ᱢᱟᱱᱮ ᱚᱱᱟ ᱜᱩᱴᱤ ᱠᱚ ᱞᱮᱠᱟ᱾
ᱦᱮᱸ᱾
ᱚᱱᱟ ᱜᱚᱝᱠᱮ ᱢᱤᱫ ᱫᱷᱟᱣ ᱡᱩᱫᱤ ᱵᱷᱟᱹᱡᱤ ᱠᱟᱛᱮᱫ ᱵᱮᱱ ᱡᱚᱢᱟ ᱥᱮ ᱟᱫᱚ ᱦᱤᱲᱤᱧ ᱜᱮ ᱵᱟᱵᱮᱱ ᱦᱤᱲᱤᱧ ᱫᱟᱲᱮᱭᱟᱜᱼᱟ ᱱᱩᱱᱟᱹᱜ ᱡᱩᱛ ᱥᱤᱵᱤᱞᱟ ᱥᱮ᱾ ᱟᱨ ᱡᱮᱥᱮ ᱠᱤ ᱡᱮᱢᱚᱱ ᱛᱮᱢᱚᱱ ᱦᱚᱲ ᱫᱚ ᱚᱱᱟ ᱫᱚ ᱵᱟᱭ ᱧᱟᱢ ᱫᱟᱲᱮᱭᱟᱜᱼᱟ, ᱟᱨ ᱪᱮᱛᱟᱱ ᱨᱮᱫᱚ ᱚᱱᱟ ᱛᱩᱞᱟᱹᱢ ᱞᱮᱠᱟ ᱧᱮᱞᱚᱜᱼᱟ ᱟᱨ ᱡᱮᱱ ᱦᱟᱞᱠᱟ ᱦᱟᱞᱠᱟ᱾ ᱠᱟ ᱟᱫᱚ ᱚᱱᱟ ᱫᱚ ᱚᱱᱟ ᱡᱟᱦᱟᱱᱟᱜ ᱚᱱᱟ ᱜᱚᱡᱟᱜ ᱛᱮ ᱦᱚᱴᱚᱨ ᱛᱟᱲᱟᱣ ᱠᱟᱛᱮᱫ ᱚᱱᱟ ᱫᱚ ᱤᱭᱟᱹ ᱟᱹᱜᱩᱭ ᱦᱩᱭᱩᱜᱼᱟ, ᱚᱲᱟᱜ ᱛᱮ ᱟᱨ ᱪᱮᱫ᱾
ᱦᱮᱸ ᱟᱫᱚ ᱚᱠᱟ ᱵᱮᱱ ᱞᱟᱹᱭᱮᱜ ᱠᱟᱱ ᱚᱱᱟ ᱯᱩᱴᱠᱟᱹ ᱫᱚ ᱦᱟᱸᱜ ᱵᱟᱹᱞᱤᱧ ᱧᱮᱞ ᱠᱟᱜ ᱱᱤᱛ ᱦᱟᱹᱵᱤᱡ᱾ ᱟᱫᱚ ᱚᱠᱟ ᱵᱮᱱ ᱞᱟᱹᱭᱫᱟ ᱦᱟᱸᱜ ᱚᱱᱟ ᱟᱞᱮ ᱥᱮᱫ ᱫᱚ ᱚᱱᱟᱫᱚ ᱵᱟᱹᱱᱩᱜ ᱠᱟᱫᱟ ᱢᱤᱫᱴᱮᱡ ᱦᱮᱱᱟᱜᱼᱟ, ᱪᱮᱛᱟᱱ ᱨᱮᱜᱮ ᱧᱟᱢᱚᱜ ᱚᱱᱟ ᱜᱳᱞ ᱜᱮ ᱚᱱᱟᱼᱼ ᱛᱩᱢᱵᱟᱹ ᱞᱮ ᱢᱮᱛᱟᱜᱼᱟ ᱚᱱᱟ ᱫᱚ ᱵᱟᱠᱚ ᱡᱚᱢᱟ ᱚᱱᱟᱫᱚ ᱟᱫᱚ ᱦᱟᱸᱜ ᱚᱱᱟᱫᱚ ᱵᱟᱵᱮᱱ ᱞᱟᱹᱭᱮᱫᱟ ᱚᱱᱟᱫᱚ ᱟᱫᱚᱼᱼ
ᱚᱱᱟ ᱫᱚ ᱵᱟᱝ ᱚᱱᱟ ᱫᱚ ᱠᱟᱹᱴᱤᱡ ᱠᱟᱹᱴᱤᱡ ᱜᱮᱭᱟ ᱥᱟᱭᱤᱡ ᱫᱚ ᱟᱨ ᱢᱤᱫᱴᱷᱮᱱ ᱜᱮ ᱡᱮᱲᱮ ᱡᱮᱱᱴᱷᱮᱼᱼ ᱛᱟᱦᱮᱱᱟ ᱟᱨ ᱜᱳᱞ ᱜᱳᱞ ᱜᱮᱭᱟ ᱚᱱᱟᱫᱚ ᱚᱱᱟ ᱚᱛ ᱞᱟᱛᱟᱨ ᱨᱮ ᱛᱟᱦᱮᱱᱟ ᱚᱱᱟ ᱫᱚ᱾
ᱟᱪᱪᱷᱟ ᱚᱱᱟ ᱠᱚᱫᱚ ᱦᱟᱸᱜ ᱱᱚᱜᱼᱚᱭ ᱟᱞᱮ ᱥᱮᱫ ᱫᱚ ᱵᱟᱹᱱᱩᱜ ᱠᱟᱫᱟ ᱟᱨ ᱵᱟᱹᱞᱤᱧ ᱞᱟᱹᱭ ᱫᱟᱲᱮᱭᱟᱜᱼᱟ, ᱚᱱᱟ ᱨᱮᱭᱟᱜ ᱵᱟᱨᱮ ᱛᱮᱫᱚ ᱦᱟᱸᱜ᱾
ᱦᱳᱭ ᱚᱱᱟ ᱠᱚᱫᱚ ᱮᱠᱼᱼ ᱪᱩᱭᱮᱞᱤ ᱡᱟᱦᱟᱸ ᱥᱟᱨᱡᱚᱢ ᱵᱟᱜᱟᱱ ᱥᱮ ᱥᱟᱨᱡᱚᱢ ᱵᱤᱨ ᱚᱱᱱᱟ ᱠᱚᱨᱮᱜᱮ ᱰᱷᱮᱨ ᱫᱚ ᱧᱟᱢᱚᱜᱼᱟ, ᱚᱱᱟ ᱫᱚ᱾
ᱟᱪᱪᱷᱟ ᱡᱚᱠᱷᱚᱱ ᱦᱟᱸᱜ ᱧᱮᱞᱚᱜᱚᱜᱼᱟ ᱛᱚᱠᱷᱚᱱ ᱦᱟᱸᱜ ᱡᱚᱢ ᱦᱩᱭᱩᱜᱼᱟ ᱚᱱᱟ ᱵᱟᱨᱮᱛᱮ᱾
ᱦᱳᱭ ᱟᱫᱚ ᱡᱩᱫᱤ ᱢᱤᱫᱼᱼ ᱢᱤᱫ ᱫᱷᱟᱣ ᱜᱟᱱ ᱵᱮᱱ ᱡᱚᱢ ᱵᱤᱰᱟᱹᱣᱟ ᱛᱟᱦᱚᱞᱮ ᱵᱮᱱ ᱵᱩᱡᱷᱟᱹᱣᱟ ᱵᱷᱟᱡᱤᱭᱟᱜ ᱡᱟ ᱪᱮᱦᱨᱟ ᱡᱩᱛ ᱥᱤᱵᱤᱞᱟ ᱥᱮ ᱟᱹᱰᱤ ᱢᱚᱡᱽ ᱮᱠᱫᱚᱢ᱾ ᱟᱨ ᱮᱠᱫᱚᱢ ᱠᱮᱴᱮᱡ ᱥᱟᱹᱦᱤᱡ ᱠᱩᱴᱩᱨ ᱠᱩᱴᱩᱨ ᱮᱠᱫᱚᱢ ᱛᱚᱜᱚᱡᱚᱜᱼᱟ᱾
ᱦᱮᱸ ᱥᱤᱵᱤᱞ ᱠᱷᱟᱱ ᱢᱟ ᱟᱹᱰᱤ ᱱᱟᱯᱟᱭ ᱟᱨ ᱟᱞᱮ ᱥᱮᱫᱼᱼ ᱡᱚᱠᱷᱚᱱᱮᱢ ᱧᱮᱞ ᱛᱟᱞᱟᱝᱟ ᱦᱟᱸᱜ ᱛᱚ ᱟᱞᱮ ᱥᱮᱫ ᱫᱚ ᱟᱹᱰᱤ ᱱᱟᱯᱟᱭ ᱱᱟᱯᱟᱭ ᱩᱫ ᱢᱮᱱᱟᱜ ᱟᱠᱟᱫᱟ᱾ ᱵᱚᱞᱮ ᱟᱞᱮ ᱥᱮᱫ ᱫᱚ ᱱᱚᱣᱟ ᱤᱧ ᱡᱚᱢ ᱞᱮᱟᱜᱟᱣ ᱠᱟᱜᱼᱟ ᱱᱤᱛ ᱦᱟᱹᱵᱤᱡ ᱵᱚᱞᱮ᱾ ᱚᱱᱟ ᱢᱚᱛᱟᱢ ᱩᱫ ᱫᱚ ᱵᱚᱞᱮ ᱟᱹᱰᱤ ᱠᱟᱡᱟᱠ ᱜᱮ ᱥᱤᱵᱤᱞᱟ ᱟᱫᱚ ᱟᱵᱮᱱ ᱫᱚᱵᱮᱱ ᱡᱚᱢ ᱞᱮᱟᱜᱟᱣ ᱠᱟᱜᱼᱟ, ᱥᱮ ᱵᱟᱝ ᱥᱮ ᱪᱮᱫ ᱞᱮᱠᱟ ᱩᱛᱩ ᱠᱟᱛᱮ᱾ ᱵᱟᱹᱧ ᱡᱚᱢ ᱞᱮᱟᱜᱟᱣ ᱠᱟᱜᱼᱟ ᱱᱤᱛ ᱦᱟᱹᱵᱤᱡ ᱛᱤᱱᱟᱹᱜ ᱩᱱ ᱤᱧ ᱡᱚᱢ ᱠᱟᱜᱼᱟ ᱤᱧ᱾ ᱡᱚᱛᱚ ᱠᱷᱚᱡ ᱡᱟᱹᱥᱛᱤ ᱥᱤᱵᱤᱞ ᱫᱚ ᱦᱟᱸᱜ ᱚᱱᱟ ᱢᱚᱛᱟᱢ ᱩᱫᱜᱤᱧ ᱟᱹᱭᱠᱟᱹᱣ ᱠᱟᱜᱼᱟ᱾ ᱤᱱᱟᱹ ᱵᱟᱫ ᱠᱟᱛᱮᱫ ᱫᱚ ᱵᱚᱞᱮ ᱚᱱᱠᱟ ᱫᱚ ᱵᱟᱹᱧ ᱟᱹᱭᱠᱟᱹᱣ ᱠᱟᱜᱼᱟ ᱵᱚᱞᱮ ᱚᱱᱟ ᱞᱮᱠᱟ ᱥᱤᱵᱤᱞ ᱫᱚ᱾
ᱦᱳᱭ ᱦᱳᱭ᱾ ᱟᱹᱞᱤᱧ ᱱᱚᱛᱮ ᱫᱚ ᱡᱟᱦᱟᱸ ᱚᱱᱟ ᱯᱩᱴᱠᱟᱹᱞᱤᱧ ᱞᱟᱹᱭ ᱠᱮᱫ ᱫᱚ ᱚᱱᱟ ᱦᱚᱸ ᱟᱹᱰᱤ ᱠᱟᱡᱟᱠ ᱞᱤᱧ ᱠᱩᱥᱤᱭᱟᱜᱼᱟ ᱟᱹᱞᱤᱧ ᱫᱚ, ᱟᱨ ᱢᱚᱛᱼᱼ ᱢᱚᱛᱟᱢ ᱳᱫ ᱡᱟᱦᱟᱸ ᱵᱮᱱ ᱞᱟᱹᱭᱮᱫ ᱱᱚᱣᱟ ᱦᱚᱸ ᱟᱹᱰᱤ ᱠᱟᱡᱟᱠ ᱯᱷᱮᱵᱟᱨᱮᱴ ᱠᱟᱱ ᱛᱟᱹᱞᱤᱧ ᱜᱮᱭᱟ ᱟᱹᱞᱤᱧᱟᱜ ᱫᱚ᱾
ᱟᱪᱪᱷᱟ ᱟᱹᱰᱤ ᱱᱟᱯᱟᱭ ᱟᱫᱚ ᱦᱟᱸᱜ ᱚᱱᱟ ᱚᱠᱟᱢ ᱞᱟᱹᱭᱮᱫ ᱠᱟᱱ ᱚᱱᱟ ᱯᱟᱴᱠᱟ᱾ ᱥᱮ ᱯᱩᱴᱠᱟᱹ ᱚᱱᱟ ᱫᱚ ᱦᱟᱸᱜ ᱡᱚᱢ ᱦᱩᱭᱩᱜᱼᱟ᱾ ᱡᱚᱠᱷᱚᱱ ᱦᱟᱸᱜ ᱚᱱᱟ ᱟᱯᱮ ᱫᱤᱥᱚᱢ ᱥᱮᱫ ᱪᱟᱞᱟᱜ ᱦᱩᱭᱩᱜᱼᱟ ᱥᱮ ᱡᱟᱦᱟᱸ ᱥᱮᱫ ᱜᱮ ᱚᱱᱠᱟ ᱡᱩᱫᱤ ᱧᱮᱞ ᱞᱮᱱ ᱠᱷᱟᱱ ᱚᱱᱟ ᱯᱟᱴᱠᱟᱣ᱾ ᱯᱩᱴᱠᱟᱹ ᱠᱩ ᱞᱟᱹᱭ ᱞᱮᱠᱷᱟᱡ ᱵᱚᱞᱮ ᱱᱚᱣᱟ ᱫᱚ ᱱᱚᱣᱟ ᱡᱤᱱᱤᱥ ᱠᱟᱱᱟ ᱢᱮᱱ ᱛᱮ ᱯᱩᱴᱠᱟᱹ᱾ ᱟᱫᱚ ᱚᱱᱟ ᱯᱩᱴᱠᱟᱹ ᱦᱟᱸᱜ ᱡᱚᱢ ᱦᱩᱭᱩᱜᱼᱟ᱾
ᱦᱳᱭ ᱢᱤᱫ ᱫᱷᱟᱣ ᱡᱚᱢ ᱞᱮᱜᱟᱭ ᱵᱮᱱ ᱟᱵᱮᱱ ᱛᱟᱨᱯᱚᱨᱮ ᱵᱮᱱ ᱵᱩᱡᱷᱟᱹᱣᱟ ᱟᱨ ᱪᱮᱫ ᱦᱮᱸ ᱮ᱾
ᱦᱮᱸ ᱟᱫᱚ ᱱᱚᱜᱼᱚᱭ ᱵᱟᱹᱭ ᱵᱟᱹᱭᱛᱮ ᱥᱚᱢᱚᱭ ᱦᱚᱸ ᱢᱩᱪᱟᱹᱫ ᱥᱮᱫ ᱜᱮ ᱪᱟᱞᱟᱜ ᱠᱟᱱ ᱛᱟᱞᱟᱝᱟ, ᱟᱫᱚ ᱢᱩᱪᱟᱹᱫᱼᱼ ᱨᱮᱢᱟ ᱢᱤᱫ ᱵᱟᱨ ᱠᱟᱛᱷᱟ ᱢᱮᱱᱟᱜ ᱠᱷᱟᱱ ᱨᱚᱲ ᱛᱟᱞᱟᱝ ᱢᱮ ᱟᱨ ᱠᱷᱟᱱ ᱱᱚᱝᱠᱟ ᱜᱮ ᱟᱨᱦᱚᱸ ᱞᱟᱝ ᱜᱟᱞᱢᱟᱨᱣᱟ ᱱᱚᱣᱟ ᱥᱟᱛᱟᱢ ᱤᱫᱤ ᱠᱟᱛᱮᱫ᱾
ᱱᱚᱣᱟ ᱥᱟᱠᱟᱢ ᱤᱫᱤ ᱠᱟᱛᱮᱫ ᱟᱪᱪᱷᱟ ᱦᱟᱯᱮ ᱱᱤᱭᱟᱹ ᱱᱮᱠᱥᱴ ᱮᱯᱤᱥᱳᱰ ᱞᱟᱝ ᱧᱮᱞ ᱞᱮᱜᱮ ᱱᱤᱭᱟᱹ ᱫᱚ ᱪᱟᱵᱟᱭ ᱩᱛᱟᱹᱨ ᱮᱱᱟ᱾
ᱦᱮᱸᱮ ᱱᱤᱭᱟᱹ ᱢᱟ ᱪᱟᱵᱟᱭᱮᱱ ᱮᱱᱛᱮ ᱱᱟᱣᱟᱱᱟᱜ ᱥᱟᱛᱟᱢ ᱨᱮᱞᱟᱝ᱾